ᱦᱮᱞᱳ ᱜᱚᱸ ᱦᱮᱸ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱾
ᱦᱩᱸ ᱜᱚᱝᱠᱮ ᱦᱮᱸ ᱜᱚᱝᱠᱮ ᱟᱸᱡᱚᱢᱚᱜ ᱠᱟᱱ ᱜᱮᱭᱟ ᱾ ᱟᱞᱤᱧᱟᱜ ᱟᱞᱤᱧᱟᱜ ᱦᱚᱸᱜᱼᱚᱭ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱾ ᱢᱚᱡᱽ ᱜᱮ ᱛᱟᱦᱚᱞᱮ ᱠᱟᱹᱢᱤ ᱵᱟᱲᱟ ᱠᱚᱫᱚ ᱟᱹᱞᱤᱧ ᱦᱚᱸ ᱱᱚᱜᱼᱚᱭ ᱢᱟᱛᱠᱚᱢ ᱵᱩᱴᱟᱹ ᱨᱮ ᱞᱤᱧ ᱫᱩᱲᱩᱵᱽ ᱟᱠᱟᱱᱟ ᱾
ᱚ ᱱᱟᱯᱟᱭ ᱵᱟᱲᱟ ᱜᱮᱛᱚ ᱛᱟᱦᱚᱞᱮ?
ᱦᱮᱸ ᱱᱟᱯᱟᱭ ᱵᱟᱲᱟ ᱜᱮ ᱾ ᱛᱟᱦᱚᱞᱮ ᱟᱨ ᱛᱮᱦᱤᱧ ᱫᱚ ᱠᱟᱹᱢᱤ ᱠᱚ ᱟᱫᱚ ᱵᱟᱹᱱᱩᱜᱼᱟ ᱡᱟᱦᱟᱱᱟᱜ ᱠᱚ ᱵᱟᱵᱮᱱ ᱠᱟᱹᱢᱤ ᱠᱟᱱᱟ?
ᱛᱤᱦᱤᱧ ᱠᱚᱫᱚ ᱚᱱᱠᱟ ᱛᱮᱦᱤᱧ ᱫᱚ ᱚᱱᱠᱟ ᱫᱚ ᱪᱮᱫ ᱦᱚᱸ ᱠᱟᱹᱢᱤ ᱫᱚ ᱵᱟᱹᱞᱤᱧ ᱠᱟᱹᱢᱤᱭᱟ ᱛᱮᱦᱮᱧ ᱴᱷᱤᱠ ᱜᱮᱭᱟ ᱮᱱᱠᱷᱟᱱ ᱚᱲᱟᱜ ᱨᱮᱜᱮ ᱢᱮᱱᱟᱜ ᱟᱠᱟᱫ ᱞᱤᱧᱟ ᱾
ᱦᱮᱸ ᱾
ᱟᱪᱪᱷᱟ, ᱟᱹᱵᱤᱱ ᱜᱮ ᱛᱟᱦᱚᱞᱮ ᱪᱮᱫ ᱠᱚᱵᱤᱱ ᱠᱟᱹᱢᱤᱭᱟ ᱛᱟᱦᱚᱞᱮ ᱛᱮᱦᱮᱧ ᱫᱚ?
ᱟᱹᱞᱤᱧ ᱫᱚ ᱱᱚᱜᱚᱭ ᱯᱚᱛᱚᱵ ᱠᱚᱞᱤᱧ ᱯᱟᱲᱦᱟᱜ ᱠᱟᱱ ᱛᱟᱦᱮᱸᱫ ᱯᱟᱹᱦᱤᱞ ᱡᱚᱢᱥᱤᱢ ᱵᱤᱱᱛᱤ ᱠᱚᱞᱤᱧ ᱧᱮᱞ ᱧᱮᱞ ᱵᱟᱲᱟᱭᱮᱫ ᱛᱟᱦᱮᱸᱫᱼᱟ ᱾ ᱟᱫᱚ ᱱᱤᱛᱳᱜ ᱫᱚ ᱵᱟᱭᱨᱮ ᱥᱮᱫ ᱞᱤᱧ ᱦᱮᱡ ᱮᱱᱟ ᱜᱚᱰᱟ ᱥᱮᱫ ᱾
ᱟᱪᱪᱷᱟ ᱾
ᱛᱟᱦᱞᱮ ᱟᱹᱵᱤᱱ ᱫᱚ ᱡᱚᱢᱥᱤᱢ ᱵᱤᱱᱛᱤ ᱠᱚᱵᱤᱱ ᱵᱟᱲᱟᱭ ᱜᱮᱭᱟ ᱥᱮ ᱵᱟᱝ? ᱯᱚᱛᱚᱵ ᱠᱚᱵᱤᱱ ᱯᱟᱲᱦᱟᱣ ᱟᱠᱟᱱ ᱜᱮᱭᱟ ᱥᱮ ᱵᱟᱝ?
ᱯᱟᱲᱦᱟᱣ ᱫᱚᱞᱤᱧ ᱯᱟᱲᱦᱟᱣ ᱟᱠᱟᱜ ᱜᱮ ᱤᱱᱠᱟᱹ ᱦᱟᱞᱠᱟ ᱦᱟᱞᱠᱟ ᱞᱤᱧ ᱵᱟᱲᱟᱭᱟ ᱫᱚᱢᱮ ᱮᱠᱴᱟ ᱠᱷᱩᱵ ᱮᱠᱴᱟ ᱫᱚ ᱵᱟᱟᱹᱞᱤᱧ ᱵᱟᱲᱟᱭ ᱟᱠᱟᱜᱼᱟ᱾
ᱟᱪᱪᱷᱟ ᱠᱩᱫᱩᱢ ᱠᱩᱫᱩ ᱵᱤᱱ ᱵᱟᱲᱟᱭ ᱜᱮᱭᱟ ᱥᱮ ᱵᱟᱝ?
ᱦᱮᱸ ᱵᱟᱲᱟᱭ ᱜᱮᱭᱟ ᱞᱤᱧ ᱜᱤᱫᱽᱨᱟᱹ ᱵᱤᱫᱟᱹᱞ ᱨᱮ ᱠᱟᱹᱴᱤᱡ ᱦᱟᱲᱟᱢ ᱠᱚ ᱦᱚᱲ ᱠᱚᱴᱷᱮᱱ ᱠᱷᱚᱱ ᱠᱤᱪᱷᱩ ᱟᱸᱡᱚᱢ ᱦᱩᱭ ᱟᱠᱟᱱᱟ, ᱠᱤᱱᱛᱩ ᱠᱤᱪᱷᱩ ᱠᱚ ᱞᱟᱹᱭ ᱵᱟᱲᱟᱭᱮᱫ ᱛᱟᱦᱮᱸᱫ᱾
ᱯᱟᱹᱦᱤᱞ ᱠᱩᱫᱩᱢ ᱠᱚ ᱟᱨᱠᱤ
ᱦᱮᱸ ᱦᱮᱸ
ᱟᱪᱪᱷᱟ ᱚᱱᱠᱟ ᱢᱤᱫᱴᱮᱱ ᱠᱩᱫᱩᱢ ᱞᱤᱧ ᱠᱩᱞᱤ ᱵᱮᱱᱟ᱾
ᱦᱮᱸ ᱦᱮᱸ ᱢᱟ ᱠᱩᱞᱤ ᱠᱩᱞᱤ ᱤᱫᱤᱧ ᱵᱤᱱ᱾
ᱡᱩᱫᱤ ᱵᱤᱱ ᱞᱟᱹᱭ ᱫᱟᱲᱮᱭᱟᱜ ᱠᱷᱟᱱ ᱫᱚ, ᱮ ᱜᱟᱰᱟ ᱫᱷᱟᱨᱮ ᱫᱷᱟᱨᱮ ᱛᱮ ᱥᱩᱭ ᱛᱚᱯᱟ ᱢᱟᱥᱮ ᱞᱟᱹᱭ ᱵᱤᱱ ᱱᱚᱣᱟ ᱫᱚ ᱪᱮᱫ ᱦᱩᱭᱩᱜᱼᱟ?
ᱱᱚᱣᱟ ᱫᱚ, ᱦᱩᱸ ᱵᱩᱸᱵᱩᱡ ᱦᱟᱹᱠᱩ᱾
ᱦᱮᱸ ᱦᱮᱸ ᱮᱠᱫᱚᱢ, ᱮᱠᱫᱚᱢ ᱡᱚᱛᱷᱟᱛ ᱛᱮᱞᱟ ᱵᱤᱱ ᱮᱢ ᱟᱠᱟᱫ ᱞᱤᱧᱟ᱾
ᱛᱟᱦᱚᱞᱮ ᱟᱞᱤᱧ ᱢᱤᱫᱴᱟᱝ ᱠᱩᱫᱩᱢ ᱞᱤᱧ ᱠᱩᱞᱤ ᱞᱮ ᱵᱤᱱ ᱜᱮ᱾ ᱛᱟᱦᱞᱮ ᱟᱹᱵᱤᱱ ᱡᱚᱠᱷᱚᱱ ᱵᱤᱱ ᱠᱩᱞᱤ ᱠᱮᱫ ᱞᱤᱧᱟ, ᱦᱮᱸ ᱦᱟᱯᱮᱱ ᱜᱤᱱ ᱫᱤᱥᱟᱹ ᱞᱮᱜᱮ ᱦᱟᱱᱮ ᱪᱟᱞᱟᱣᱮᱱ ᱟᱨ ᱱᱚᱜᱼᱚᱭ ᱦᱮᱡ ᱮᱱ?
ᱟᱪᱪᱷᱟ ᱦᱟᱱᱮ ᱪᱟᱞᱟᱜᱼᱟ ᱮᱱ ᱱᱚᱜᱼᱚᱭ ᱦᱮᱡ ᱮᱱ ᱵᱟᱝ᱾
ᱦᱮᱸ
ᱱᱚᱣᱟ ᱫᱚ ᱦᱩᱭᱩᱜ ᱠᱟᱱᱟ ᱢᱮᱫ᱾
ᱦᱮᱸ ᱡᱚᱛᱷᱟᱛ ᱛᱮᱞᱟᱵᱤᱱ ᱮᱢ ᱟᱠᱟᱜᱼᱟ᱾
ᱦᱮᱸ ᱦᱮᱸ ᱛᱟᱦᱞᱮ ᱟᱨ ᱟᱨ ᱢᱤᱫᱴᱮᱱ ᱞᱤᱧ ᱠᱩᱞᱤ ᱵᱤᱱᱟ᱾
ᱦᱮᱸ
ᱤᱧ ᱟᱹᱞᱤᱧ ᱢᱤᱫᱴᱮᱱ ᱞᱤᱧ ᱠᱩᱞᱤ ᱵᱮᱱᱟ᱾
ᱦᱮᱸ ᱛᱳ ᱢᱟ ᱫᱮᱞᱟ ᱠᱩᱞᱤ ᱞᱤᱧ ᱵᱤᱱ᱾
ᱦᱳᱭ ᱛᱟᱦᱚᱞᱮ ᱯᱩᱠᱷᱨᱤ ᱫᱷᱟᱨᱮ ᱫᱷᱟᱨᱮ ᱫᱷᱟᱨᱮ ᱛᱮ ᱜᱚᱭᱴᱷᱟ ᱪᱟᱯᱮ ᱢᱟᱥᱮ ᱪᱮᱫ ᱦᱩᱭᱩᱜᱼᱟ ᱞᱟᱹᱭ ᱵᱤᱱ?
ᱱᱚᱣᱟ ᱫᱚ ᱱᱚᱣᱟ ᱫᱚ ᱯᱩᱠᱷᱨᱤ ᱫᱷᱟᱨᱛᱮ ᱜᱚᱴᱟ ᱪᱟᱯᱮ ᱱᱚᱣᱟ ᱫᱚ ᱢᱮᱱ ᱞᱮᱠᱷᱟᱱ, ᱦᱮᱸ ᱢᱤᱫ ᱠᱟᱛᱷᱟ ᱢᱮᱱ ᱞᱮᱠᱷᱟᱱ ᱤᱡ ᱢᱮᱱ ᱞᱮᱠᱷᱟᱱ ᱜᱮ ᱜᱟᱱᱚᱜᱼᱟ᱾
ᱦᱩᱸ ᱚᱱᱟ ᱫᱚ ᱵᱟᱝ, ᱚᱱᱟ ᱫᱚ ᱦᱩᱭᱩᱜ ᱠᱟᱱᱟ ᱨᱮᱴᱚ᱾
ᱚ ᱟᱪᱷᱟ᱾
ᱦᱳᱭ
ᱟᱪᱪᱷᱟ᱾
ᱟᱨ ᱛᱟᱦᱚᱞᱮ ᱠᱟᱹᱴᱤᱡ ᱨᱮᱦᱚ ᱚᱱᱠᱟ ᱟᱨᱠᱤ ᱠᱩᱫᱩᱢ ᱠᱚ ᱟᱸᱡᱚᱢ ᱦᱩᱭᱩᱜ ᱛᱮ ᱦᱟᱲᱟᱢ ᱦᱟᱯᱲᱟᱢ ᱠᱚᱴᱷᱮᱱ᱾
ᱦᱮᱸ ᱦᱮᱸ
ᱦᱩᱸ
ᱟᱨᱦᱚ ᱞᱟᱹᱭ ᱵᱤᱱ ᱟᱵᱤᱱ ᱡᱩᱫᱤ ᱵᱤᱱ ᱵᱟᱰᱟᱭ ᱠᱷᱟᱱ᱾
ᱚᱱᱠᱟ ᱫᱚ ᱠᱟᱹᱴᱤᱡ ᱱᱤᱜᱮᱨ ᱞᱮᱜᱮ ᱛᱟᱦᱚᱞᱮ᱾
ᱟᱪᱷᱟ ᱩᱭᱦᱟᱹᱨ ᱩᱭᱦᱟᱹᱨ ᱛᱮ ᱛᱟᱦᱚᱞᱮ ᱟᱹᱞᱤᱧ ᱟᱨᱦᱚ ᱢᱤᱫᱴᱮᱱ ᱞᱤᱧ ᱠᱩᱞᱤᱭᱮᱫ ᱵᱮᱱᱟ᱾
ᱦᱮᱸ, ᱦᱮᱸ ᱢᱟ ᱠᱩᱞᱤ ᱞᱤᱧ ᱵᱤᱱ᱾
ᱦᱩᱰᱤᱧ ᱦᱩᱰᱤᱧ ᱴᱷᱤᱯ ᱴᱷᱤᱯᱤ ᱪᱮᱬᱮ
ᱦᱮᱸ
ᱢᱤᱫ ᱚᱲᱟᱜ ᱮ ᱡᱮᱞᱟ ᱾
ᱮᱸ ᱱᱚᱣᱟ ᱨᱮᱱᱟᱜ ᱛᱮᱞᱟ ᱫᱚ ᱜᱚᱝᱠᱮ ᱰᱤᱵᱟᱹ ᱾
ᱦᱮᱸ ᱦᱮᱸ ᱮᱠᱫᱚᱢ ᱡᱚᱛᱷᱟᱛ ᱟᱱᱥᱟᱨ ᱵᱤᱱ ᱮᱢ ᱟᱠᱟᱜᱼᱟ ᱾ ᱟᱹᱵᱤᱱ ᱫᱚ ᱵᱮᱥᱤᱨ ᱵᱷᱟᱜᱽ ᱠᱩᱫᱩᱢ ᱠᱚᱫᱚ ᱚᱠᱚᱭ ᱠᱚᱴᱷᱮᱱ ᱵᱤᱱ ᱟᱸᱡᱚᱢ ᱠᱟᱜᱼᱟ?
ᱟᱹᱞᱤᱧ ᱫᱚ ᱢᱤᱫᱴᱟᱝ ᱠᱩᱢᱟᱹᱢ ᱦᱚᱲᱮ ᱛᱟᱦᱮᱸ ᱠᱟᱱᱟ ᱩᱱᱤ ᱴᱷᱮᱱ ᱠᱷᱚᱱ ᱜᱮ ᱡᱟᱹᱥᱛᱤ ᱫᱚᱞᱤᱧ ᱟᱸᱡᱚᱢ ᱟᱠᱟᱫᱼᱟ ᱾
ᱟᱪᱪᱷᱟ ᱟᱪᱪᱷᱟ ᱵᱷᱟᱜᱤ ᱜᱮ ᱾
ᱚᱱᱛᱮ
ᱟᱹᱞᱤᱧ ᱫᱚ ᱜᱚᱲᱚᱢ ᱦᱟᱲᱟᱢ ᱜᱚᱲᱚᱢ ᱵᱩᱲᱦᱤ ᱴᱷᱮᱱ ᱜᱮ
ᱟᱪᱪᱷᱟ ᱾
ᱟᱫᱚ ᱠᱩᱫᱩᱢ ᱠᱚᱦᱚᱸ ᱠᱟᱹᱦᱱᱤ ᱠᱚ ᱠᱟᱹᱦᱱᱤ ᱠᱚᱫᱚᱞᱤᱧ ᱦᱤᱲᱤᱧ ᱟᱠᱟᱫᱼᱟ, ᱠᱩᱫᱩᱢ ᱠᱚ ᱢᱟᱡᱷᱮ ᱢᱟᱡᱷᱮ ᱫᱤᱥᱟᱹ ᱢᱮᱱᱟᱜᱼᱟ ᱾
ᱟᱪᱪᱷᱟ ᱟᱪᱪᱷᱟ ᱟᱪᱷᱟ ᱾
ᱟᱨ ᱛᱟᱦᱚᱞᱮ ᱵᱷᱮᱱᱛᱟ ᱠᱟᱛᱷᱟ ᱠᱚᱵᱤᱱ ᱵᱟᱲᱟᱭ ᱜᱮᱭᱟ ᱥᱮ ᱵᱟᱝ?
ᱵᱷᱮᱱᱛᱟ ᱠᱟᱛᱷᱟ ᱦᱮᱸ ᱠᱟᱹᱴᱤᱡ ᱠᱟᱹᱴᱤᱡ ᱞᱤᱧ ᱵᱟᱲᱟᱭ ᱜᱮᱭᱟ ᱡᱮᱢᱚᱱ ᱡᱮᱢᱚᱱ ᱨᱚᱴᱮ ᱢᱟᱲᱚᱢ ᱚᱱᱠᱟ ᱦᱮᱸ ᱾
ᱟᱚᱴᱮ ᱢᱟᱲᱟᱝ ᱫᱚ ᱦᱩᱭᱩᱜ ᱠᱟᱱᱟ ᱫᱟᱜ ᱾ ᱟᱪᱪᱷᱟ ᱟᱪᱪᱷᱟ ᱢᱟᱱᱮ ᱟᱵᱚ ᱤᱧ ᱛᱚ ᱥᱟᱱᱛᱟᱞᱤ ᱤᱥᱴᱩᱰᱮᱱᱴ ᱠᱟᱱᱟᱞᱤᱧ, ᱮ ᱳᱭ ᱥᱮᱵᱷᱮᱱ ᱥᱮ ᱮᱭᱤᱴ ᱠᱚᱨᱮ ᱢᱤᱫᱴᱮᱱ ᱛᱟᱦᱮᱸ ᱠᱟᱱᱟ ᱨᱚᱴᱮ ᱢᱟᱲᱟᱢ ᱢᱤᱫᱴᱮᱱ ᱯᱚᱛᱚᱵ ᱛᱟᱦᱮᱸ ᱠᱟᱱᱟ ᱾
ᱛᱚᱜ ᱛᱟᱦᱮᱸ ᱠᱟᱱᱟ ᱦᱮᱸ,
ᱦᱮᱸ ᱾ ᱛᱚ ᱚᱱᱟ ᱯᱚᱛᱚᱵ ᱨᱮ ᱟᱹᱰᱤ ᱪᱮᱦᱨᱟ ᱟᱹᱰᱤᱜᱟᱱ ᱠᱟᱛᱷᱟ ᱟᱹᱰᱤ ᱟᱹᱰᱤ ᱪᱮᱦᱨᱟ ᱠᱟᱛᱷᱟ ᱠᱚ ᱛᱟᱦᱮᱸ ᱠᱟᱱᱟ ᱚᱱᱟ ᱯᱚᱛᱚᱵ ᱨᱮ ᱾
ᱦᱩᱸ
ᱟᱪᱪᱷᱟ ᱛᱟᱞᱦᱮ ᱛᱩᱭᱩ ᱫᱮᱨᱤᱧ ᱫᱚ ᱪᱮᱫ?
ᱦᱮᱸ ᱛᱩᱭᱩ ᱰᱮᱨᱤᱝ ᱫᱚ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱱᱚᱣᱟ ᱫᱚ ᱢᱟᱹᱨᱤᱪ ᱾
ᱦᱮᱸ ᱦᱮᱸ ᱛᱚᱭᱳ ᱫᱮᱨᱮᱧ ᱢᱟᱱᱮ ᱢᱟᱨᱤᱪ ᱱᱚ ᱚᱱᱟ ᱵᱷᱮᱱᱛᱟ ᱠᱟᱛᱷᱟ ᱠᱚᱫᱚ ᱵᱟᱰᱟᱭ ᱫᱚᱨᱠᱟᱨ ᱢᱟᱱᱮ ᱦᱚᱳᱭᱛᱚ ᱡᱟᱦᱟᱸᱭ ᱠᱟᱹᱴ ᱠᱟᱴᱤᱡ ᱮ ᱵᱷᱮᱱᱛᱟ ᱠᱮᱫ ᱢᱮᱭᱟ ᱟᱫᱚ ᱡᱩᱫᱤ ᱵᱟᱢ ᱞᱟᱹᱭ ᱫᱟᱲᱮᱭᱟᱫᱟ ᱟᱫᱚ ᱵᱟᱭ ᱞᱟᱸᱫᱟ ᱟᱢᱟ ᱾
ᱟᱪᱪᱷᱟ ᱦᱮᱸ ᱦᱮᱸ ᱱᱚᱣᱟ ᱠᱚᱨᱮ ᱟᱨ ᱟᱨᱚ ᱡᱩᱫᱤ ᱵᱟᱰᱟᱭ ᱵᱩᱡᱟᱭ ᱡᱮ ᱥᱟᱱᱛᱟᱞᱤ ᱢᱤᱰᱤᱭᱟᱢ ᱛᱮ ᱯᱟᱲᱦᱟᱜ ᱟᱨ ᱱᱚᱣᱟ ᱠᱚ ᱱᱚᱣᱟ ᱱᱚᱣᱟ ᱠᱚᱦᱚᱸ ᱡᱩᱫᱤ ᱵᱟᱢ ᱦᱮᱸ ᱦᱮᱸ ᱛᱚ ᱜᱟᱢᱠᱮ ᱟᱵᱤᱱ ᱚ ᱚᱱᱠᱟ ᱟᱹᱵᱤᱱ ᱫᱚ ᱞᱟᱹᱭ ᱫᱟᱞᱤᱧ ᱜᱚᱝᱠᱮᱵᱤᱱ ᱫᱚ ᱠᱟᱹᱴᱤᱡ ᱠᱷᱚᱱᱜ ᱥᱟᱱᱛᱟᱞᱤ ᱢᱰᱤᱭᱟᱢ ᱛᱮᱵᱤᱱ ᱯᱟᱲᱦᱟᱣ ᱟᱠᱟᱱᱟ ᱾
ᱦᱩᱸ ᱠᱟᱹᱴᱤᱡ ᱠᱷᱚᱡ ᱜᱮ ᱥᱟᱱᱛᱟᱞᱤ ᱢᱤᱰᱤᱭᱟᱢ ᱛᱮᱜᱮ ᱾
ᱟᱪᱪᱷᱟ ᱾ ᱛᱟᱦᱚᱞᱮ ᱱᱚᱝᱠᱟ ᱵᱷᱟᱸᱰᱟᱱ ᱵᱤᱱᱛᱤ ᱡᱚᱢᱥᱤᱢ ᱵᱤᱱᱛᱤ ᱠᱟᱨᱟᱢ ᱵᱤᱱᱛᱤ ᱛᱤ ᱠᱚ ᱛᱟᱦᱚᱞᱮ ᱱᱚᱝᱠᱟ ᱵᱤᱱ ᱟᱸᱡᱚᱢ ᱵᱟᱲᱟᱭ ᱜᱮᱭᱟ ᱥᱮ ᱵᱟᱝ?
ᱦᱩᱸ ᱡᱚ ᱵᱷᱟᱰᱟᱱ ᱵᱤᱱᱛᱤ ᱠᱟᱨᱟᱢ ᱵᱤᱱᱛᱤ ᱟᱸᱡᱚᱢ ᱵᱟᱲᱟᱭ ᱦᱩᱭᱩᱜ ᱜᱮᱭᱟ ᱱᱚᱣᱟ ᱠᱚ ᱵᱟᱢ ᱟᱸᱡᱚᱢ ᱞᱮᱠᱷᱟᱱ ᱚᱠᱟᱨᱮᱢ ᱥᱮᱬᱟᱭᱟ ᱾
ᱟᱨ ᱱᱮᱛᱟᱨ ᱫᱚ ᱦᱟᱸᱜ ᱯᱨᱚᱛᱮᱠᱴᱤ ᱵᱷᱟᱰᱟᱱ ᱨᱮᱜᱮ ᱵᱤᱱᱛᱤ ᱫᱚᱠᱚ ᱟᱹᱜᱩᱭᱮᱫ ᱠᱚᱜᱮᱭᱟ ᱾ ᱦᱩᱸ ᱯᱟᱹᱦᱤᱞ ᱨᱮᱱᱟᱜ ᱠᱟᱛᱷᱟ ᱠᱚᱠᱚ ᱞᱟᱹᱭᱟ ᱡᱟᱦᱟᱸ ᱫᱚ ᱟᱸᱡᱚᱢ ᱫᱚᱨ ᱠᱟᱨ ᱥᱮᱬᱟ ᱫᱚᱨᱠᱟᱨ, ᱱᱚᱣᱟ ᱫᱷᱩᱲᱤ ᱫᱷᱟᱹᱨᱛᱤ ᱚᱠᱟ ᱞᱮᱠᱟ ᱠᱟᱛᱮ ᱥᱤᱨᱡᱚᱱ ᱞᱮᱱᱟ ᱾
ᱦᱮᱸ ᱦᱮᱸ ᱦᱮᱸ ᱾
ᱟᱪᱪᱷᱟ ᱛᱟᱦᱚᱞᱮ ᱟᱵᱤᱱ ᱵᱤᱱ ᱵᱟᱲᱟᱭᱟ ᱛᱚ ᱠᱟᱨᱟᱢ ᱵᱤᱱᱛᱤ ᱠᱚ?
ᱠᱟᱨᱟᱢ ᱵᱤᱱᱛᱤ ᱫᱚ ᱵᱟᱹᱞᱤᱧ ᱵᱟᱰᱟᱭ ᱠᱟᱜᱼᱟ, ᱛᱚᱵᱮ ᱟᱹᱧ ᱟᱸᱡᱚᱢ ᱫᱚᱞᱤᱧ ᱟᱸᱡᱚᱢ ᱵᱟᱲ ᱟᱠᱟᱜᱼᱟ᱾
ᱦᱩᱸ ᱾
ᱟᱨ ᱠᱟᱨᱟᱢ ᱫᱚ ᱟᱞᱮᱥᱮᱫ ᱫᱚ ᱵᱟᱝ ᱦᱩᱭᱩᱜ ᱜᱮᱭᱟ ᱛᱚ ᱟᱞᱮᱥᱮᱫ ᱫᱚ ᱾
ᱟᱪᱪᱷᱟ ᱟᱪᱪᱷᱟ ᱾ ᱡᱟᱭᱦᱳᱠ ᱟᱞᱮ ᱥᱚ ᱦᱚᱸ ᱠᱟᱨᱟᱢ ᱫᱚ ᱵᱟᱝ ᱦᱩᱭᱩᱜ ᱜᱮᱭᱟ᱾ ᱛᱚᱵᱮ ᱠᱟᱨᱟᱢ ᱵᱤᱱᱛᱤ ᱠᱚᱫᱚᱞᱤᱧ ᱟᱸᱡᱚᱢ ᱠᱟᱜᱼᱟ ᱾ ᱛᱚᱵᱮ ᱠᱟᱨᱟᱢ ᱮᱱᱮᱡ ᱠᱚᱦᱚᱸ ᱟᱹᱰᱤ ᱢᱚᱡᱽ ᱧᱮᱞ ᱠᱟᱜᱼᱟ ᱞᱤᱧ ᱾ ᱟᱹᱰᱤ ᱪᱮᱦᱨᱟ ᱢᱤᱫ ᱥᱟᱶ ᱛᱮᱠᱚ ᱦᱤᱞᱟᱹᱜᱼᱟ ᱾
ᱦᱮᱸ ᱦᱮᱸ ᱾ ᱟᱫᱚ ᱟᱞᱤᱧ ᱡᱟᱦᱟᱸᱨᱮ ᱢᱟᱢᱟ ᱚᱲᱟᱜ ᱚᱱᱟ ᱥᱩᱨ ᱨᱮ ᱢᱤᱫᱴᱟᱝ ᱠᱟᱨᱟᱢ ᱫᱚᱱ ᱢᱟᱱᱮ ᱠᱟᱨᱟᱢ ᱥᱩᱢᱚᱭ ᱠᱚ ᱦᱩᱭᱩᱜ ᱜᱮᱭᱟ ᱾ ᱛᱟᱦᱚᱞᱮ ᱚᱱᱟ ᱠᱚᱨᱮ ᱜᱮ ᱧᱮᱞ ᱵᱟᱲᱟ, ᱪᱟᱞᱟᱣ ᱵᱟᱲᱟ ᱟᱸᱡᱚᱢ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱡᱟᱭᱦᱳᱠ, ᱟᱹᱰᱤ ᱱᱟᱯᱟᱭ ᱱᱮᱛᱟᱨ ᱢᱟ ᱠᱟᱨᱟᱢ ᱠᱚᱢᱯᱤᱴᱤᱥᱮᱱ ᱠᱚ ᱦᱩᱭᱩᱜᱼᱟ ᱠᱟᱨᱟᱢ ᱫᱚᱱ?
ᱦᱮᱸ ᱦᱮᱸ ᱦᱮᱸ ᱾
ᱟᱨ ᱪᱮᱫ ᱠᱚ ᱫᱚᱢᱮ ᱟᱸᱡᱚᱢᱚᱜ ᱠᱟᱱᱟ ᱾
ᱚ ᱨᱩᱢ, ᱨᱩᱢ ᱨᱮ ᱢᱮᱱᱟᱜ ᱞᱤᱧᱟ ᱛᱚ, ᱠᱟᱹᱴᱤᱡ ᱠᱚ ᱡᱚᱜ ᱫᱟᱠᱚ ᱟᱫᱚ ᱥᱟᱸᱰᱮ ᱠᱟᱱ ᱛᱟᱦᱮᱸᱫ ᱠᱟᱹᱴᱤᱡ
ᱩᱸ ᱩᱸ ᱛᱟᱦᱚᱞᱮ ᱢᱤᱫᱴᱟᱱ ᱠᱩᱠᱞᱤ ᱞᱤᱧ ᱠᱩᱞᱤ ᱵᱤᱱᱟ ᱡᱩᱫᱤ ᱵᱤᱱ ᱵᱟᱰᱟᱭ ᱠᱷᱟᱱ ᱵᱤᱱ
ᱦᱮᱸ ᱛᱚ ᱢᱟ ᱞᱟᱹᱭ ᱵᱤᱱ, ᱡᱩᱫᱤᱱ ᱵᱟᱰᱟᱭ ᱠᱷᱟᱱ ᱞᱤᱧ ᱛᱮᱞᱟ ᱞᱤᱧ ᱮᱢᱟ ᱛᱟᱦᱚᱞᱮ ᱦᱮᱸ ᱫᱤ ᱱᱚᱣᱟ ᱢᱟ ᱠᱩᱞᱤᱞᱤᱧ ᱵᱮᱱ ᱢᱟ
ᱟᱪᱪᱷᱟ ᱞᱟᱹᱭ ᱵᱤᱱ ᱛᱟᱦᱚᱞᱮ ᱫᱷᱟᱹᱨᱛᱤ ᱯᱩᱨᱤ ᱫᱚ ᱛᱤᱱᱟᱹᱜ ᱟᱴᱟᱞ ᱛᱮ ᱥᱟ ᱡᱟᱣ ᱢᱮᱱᱟᱜ-ᱟ᱾ ᱢᱟᱱᱮ ᱛᱤᱱᱟᱹᱜ ᱟᱴᱟᱞ ᱛᱮ ᱥᱟᱡᱟᱣ ᱛᱟᱦᱮᱸᱡ ᱠᱟᱱᱟ ᱥᱮ ᱱᱤᱛᱚᱜ ᱦᱚᱸ ᱥᱟᱡᱟᱣ ᱢᱮᱱᱟᱜᱼᱟ ᱾ ᱟᱨ ᱚᱱᱟ ᱠᱚᱫᱚ
ᱟᱪᱪᱷᱟ ᱚᱱᱟ ᱫᱚ ᱫᱷᱟᱹᱨᱛᱤ ᱯᱩᱨᱤ ᱫᱚ ᱡᱟᱦᱟᱸ ᱞᱮᱠᱟᱞᱤᱧ ᱟᱸᱡᱚᱢ ᱠᱟᱫᱟ ᱡᱮ ᱡᱚᱢ ᱫᱷᱟᱹᱨᱛᱤ ᱯᱩᱨᱤ ᱫᱚ ᱢᱟᱱᱮ ᱟᱵᱚ ᱫᱚ ᱜᱮᱞᱵᱟᱨ ᱟᱴᱟᱞ ᱛᱮ ᱥᱟᱡᱟᱣ ᱢᱮᱱᱟᱜ ᱟᱠᱟᱜ-ᱟ ᱦᱮᱸ ᱾
ᱮᱠᱫᱚᱢ ᱮᱠᱫᱚᱢ ᱦᱮᱸ ᱚᱱᱟ ᱫᱚ ᱥᱟᱹᱨᱤ ᱠᱟᱛᱷᱟ ᱜᱮᱞᱵᱟᱨ ᱟᱴᱟᱞ ᱛᱮ ᱾
ᱠᱚᱫᱚ ᱦᱩᱭᱩᱜ ᱠᱟᱱᱟ ᱾ ᱡᱮᱢᱚᱱ ᱦᱟᱥᱟ ᱞᱟᱴᱷᱮ ᱫᱷᱤᱨᱤ ᱯᱳᱸᱰ ᱦᱟᱥᱟ ᱡᱟᱴᱟᱜ ᱦᱟᱥᱟ ᱛᱟᱨᱯᱚᱨ ᱩᱸ ᱦᱮᱸᱫᱮ ᱫᱷᱤᱨᱤ, ᱯᱩᱸᱰ ᱫᱷᱤᱨᱤ ᱦᱚᱸᱜ-ᱚᱸᱴ ᱱᱚᱝᱠᱟ ᱱᱟᱜ ᱚᱝᱠᱟ ᱱᱟᱜ ᱠᱟᱸᱥᱟ ᱫᱷᱤᱨᱤ, ᱯᱤᱛᱚᱞ ᱫᱷᱤᱨᱤ, ᱢᱮᱲᱦᱮᱫ ᱫᱷᱤᱨᱤ ᱦᱚᱜ-ᱚ ᱱᱚᱝᱠᱟ ᱱᱟᱜ ᱟᱴᱟᱞ ᱠᱚᱛᱮ ᱥᱟᱡᱟᱣ ᱢᱮᱱᱟᱜ ᱟᱠᱟᱜ-ᱟ ᱾
ᱦᱮᱸ ᱦᱮᱸ ᱮᱠᱫᱚᱢ ᱮᱠᱫᱚᱢ ᱾
ᱟᱪᱪᱷᱟ ᱜᱚᱝᱠᱮ ᱾ ᱛᱟᱦᱚᱞᱮ ᱟᱹᱞᱤᱧ ᱢᱟᱵᱤᱱ ᱠᱩᱞᱤ ᱠᱮᱫ ᱠᱩᱣᱟ ᱛᱟᱦᱚᱞᱮ ᱟᱹᱞᱤᱧ ᱦᱚᱸ ᱢᱚᱱᱮᱨᱮ ᱢᱤᱫᱴᱟᱝ ᱠᱩᱠᱞᱤ ᱦᱮᱡ ᱟᱫᱚ ᱞᱤᱧᱟᱹ, ᱟᱹᱞᱤᱧ ᱛᱚ ᱟᱹᱞᱤᱧ ᱦᱚᱸ ᱠᱟᱹᱴᱤᱡ ᱞᱤᱧ ᱠᱩᱞᱤᱭᱮᱫ ᱵᱤᱱᱟ
ᱟᱪᱪᱷᱟ ᱢᱟ ᱞᱟᱹᱭ ᱵᱤᱱ
ᱟᱪᱪᱷᱟ ᱢᱟᱹᱱᱢᱤ ᱫᱚ ᱡᱷᱚᱛᱚ ᱠᱷᱚᱱ ᱯᱳᱭᱞᱳ ᱩᱛᱟᱹᱨ ᱛᱮ ᱚᱠᱟ ᱨᱮᱠᱚ ᱵᱩᱥᱟᱹᱲ ᱞᱮᱱᱟ?
ᱟᱪᱪᱷᱟ ᱢᱟᱹᱱᱢᱤ ᱵᱟᱝ ᱯᱩᱭᱞᱩ ᱩᱛᱟᱹᱨ
ᱦᱮᱸ
ᱮᱸ ᱡᱟᱦᱟᱸ ᱞᱮᱠᱟ ᱟᱹᱞᱤᱧ ᱡᱚᱢᱥᱤᱢ ᱵᱤᱱᱛᱤ ᱠᱚᱨᱮ ᱢᱟᱱᱮ ᱡᱚᱢᱥᱤᱢ ᱵᱤᱱᱛᱤ ᱯᱚᱛᱚᱵ ᱦᱚᱸᱞᱤᱧ ᱯᱟᱲᱦᱟᱣ ᱟᱠᱟᱜᱼᱟ ᱦᱚᱭᱛᱚ ᱵᱤᱱᱛᱤ ᱠᱚᱞᱤᱧ ᱟᱸᱡᱚᱢ ᱟᱠᱟᱜᱼᱟ᱾ ᱚᱝᱠᱟ ᱜᱮᱞᱤᱧ ᱞᱟᱹᱭᱟᱵᱤᱱ ᱠᱟᱱᱟ, ᱯᱟᱹᱦᱤᱞ ᱟᱨᱠᱤ ᱚᱜᱚᱢ ᱫᱚᱨᱭᱟ ᱫᱟᱜ ᱛᱟᱞᱟ ᱚᱱᱮ ᱚᱜᱚᱢ ᱫᱚᱨᱭᱟ ᱛᱟᱦᱮᱸᱜ ᱠᱟᱱᱟ ᱛᱚ ᱩᱱᱫᱚ ᱜᱚᱴᱟ ᱡᱚᱞᱟᱯᱩᱨᱤ᱾ ᱯᱳᱭᱞᱳ ᱫᱚ ᱟᱫᱚ ᱚᱱᱟ ᱥᱤᱨᱚᱢ ᱥᱤᱨᱚᱢ ᱫᱟᱨᱮ ᱛᱟᱦᱮᱸᱜ ᱠᱟᱱᱟ ᱚᱱᱟ ᱵᱩᱴᱟᱹ ᱨᱮᱜᱮ ᱢᱟᱹᱱᱢᱤ ᱫᱚ ᱯᱳᱭᱞᱚ ᱠᱚ ᱡᱟᱱᱟᱢ ᱞᱮᱱᱟ᱾
ᱟᱪᱪᱷᱟ
ᱟᱫᱚ ᱡᱩᱫᱤ ᱵᱤᱱ ᱞᱟᱹᱭᱟ ᱡᱮ ᱚᱠᱟ ᱠᱷᱚᱱᱟᱜ ᱩᱱ ᱚᱱᱟ ᱫᱚᱠᱤᱱ ᱡᱟᱱᱟᱣ ᱞᱮᱱᱟ ᱡᱮ ᱵᱟᱨᱭᱟ ᱪᱮᱬᱮ ᱡᱟᱦᱟᱸᱭ ᱫᱚ ᱦᱟᱸᱥᱼᱦᱟᱸᱥᱞᱤ ᱪᱮᱬᱮ ᱠᱤᱱ ᱛᱟᱦᱮᱸᱜ ᱠᱟᱱᱟ᱾
ᱦᱮᱸ ᱦᱮᱸ ᱦᱮᱸ ᱜᱚᱝ ᱦᱮᱸ ᱟᱸᱡᱚᱢ ᱫᱟᱹᱞᱤᱧ ᱜᱚᱝᱠᱮ᱾
ᱦᱩᱸ ᱦᱩᱸ ᱢᱟᱱᱮ ᱩᱱᱫᱚ ᱥᱟᱹᱨᱤᱜᱮ ᱮᱸ ᱜᱚᱴᱟᱜᱮ ᱡᱟᱞᱟᱯᱩᱨᱤ ᱛᱟᱦᱮᱸᱜ ᱠᱟᱱᱟ᱾
ᱦᱮᱸ ᱦᱮᱸ ᱞᱟᱹᱭᱵᱤᱱ ᱜᱚᱝᱠᱮ?
ᱟᱨ ᱟᱨ ᱞᱟᱹᱭ ᱵᱤᱱ ᱟᱹᱵᱤᱱ ᱡᱟᱦᱟᱸ ᱦᱚᱭᱛᱚ ᱡᱩᱫᱤ ᱠᱳᱥ ᱠᱩᱠᱞᱤ ᱠᱚ ᱢᱮᱱᱟᱜ ᱠᱷᱟᱱ ᱢᱚᱱᱮ ᱠᱚᱨᱮ?
ᱠᱩᱠᱞᱤ ᱫᱚ ᱛᱟᱦᱞᱮ ᱟᱨ ᱢᱤᱫᱴᱟᱝ ᱞᱤᱧ ᱠᱩᱞᱤᱭᱮᱜ ᱵᱤᱱᱟ ᱛᱟᱦᱞᱮ ᱦᱮᱸ᱾ ᱱᱤ-ᱱᱤᱛᱚᱜᱼᱟᱜ ᱱᱚᱣᱟ ᱫᱷᱟᱹᱨᱛᱤ ᱯᱩᱨᱤ ᱟᱹᱣᱨᱤ ᱥᱤᱨᱡᱚᱱᱚᱜ ᱞᱟᱦᱟᱨᱮ ᱦᱮᱸ᱾ ᱫᱟᱻ ᱛᱟᱯᱚᱨ ᱫᱟᱨᱮ ᱱᱟᱹᱲᱤ ᱚᱱᱠᱟᱱᱟᱜ ᱠᱩ ᱫᱚ ᱪᱮᱫ ᱪᱮᱫ?
ᱟᱪᱪᱷᱟ ᱟᱪᱪᱷᱟ ᱡᱚᱠᱷᱚᱱ ᱢᱟ ᱱᱮ ᱦᱚᱸᱜᱼᱚᱭ ᱡᱮᱢᱚᱱ ᱱᱤᱛᱚᱜ ᱫᱚ ᱟᱹᱰᱤ ᱜᱟᱱ ᱫᱟᱨᱮ ᱱᱟᱹᱲᱤ ᱢᱮᱱᱟᱜᱼᱟ, ᱢᱟᱱᱮ ᱯᱳᱭᱞᱳ ᱫᱚ ᱡᱟᱦᱟᱸ ᱛᱟᱦᱮᱸᱜ ᱠᱟᱱᱟ ᱚᱱᱟ ᱫᱚ ᱛᱟᱦᱮᱸᱜ ᱠᱟᱱᱟ ᱥᱤ ᱥᱤᱨᱚᱢ ᱟᱨ ᱠᱟᱨᱟᱢ ᱟᱨ ᱯᱚᱭᱨᱟᱱᱤ ᱱᱚᱣᱟ ᱠᱚᱜᱮ ᱛᱟᱦᱮᱸᱜ ᱠᱟᱱᱟ᱾
ᱟᱪᱪᱷᱟ ᱟᱪᱪᱷᱟ
ᱦᱩᱸ ᱟᱪᱪᱷᱟ ᱞᱟᱦᱟᱛᱮ ᱟᱹᱵᱤᱱ ᱠᱟᱹᱦᱱᱤ ᱠᱚᱨᱮ ᱵᱤᱱ ᱟᱸᱡᱚᱢ ᱠᱟᱜ ᱜᱮᱭᱟ ᱛᱚ ᱡᱟᱦᱟᱸ ᱩᱸ ᱦᱩᱸᱜ ᱵᱚᱸᱜᱟ ᱵᱩᱨᱩ ᱠᱚᱣᱟᱜ ᱡᱟᱦᱟᱸ ᱢᱤᱫᱴᱮᱱ ᱤᱭᱟᱹ ᱦᱩᱭᱩᱜ ᱛᱟᱦᱮᱸᱜ ᱪᱟᱭᱨᱤ ᱢᱤᱫᱴᱮᱱ ᱪᱟᱹᱭᱨᱤ ᱢᱮᱞᱟ
ᱪᱟᱹᱣᱨᱤᱭᱟᱹ ᱢᱮᱞᱟ ᱦᱮᱸ᱾
ᱪᱟᱹᱣᱨᱤᱭᱟᱹ ᱢᱮᱞᱟ ᱚᱱᱟ ᱫᱚ ᱵᱟᱲᱟᱭᱟᱵᱤᱱ ᱛᱚ ᱪᱮᱜ ᱠᱚᱠᱚ ᱜᱚᱞᱯᱷᱚᱭ ᱛᱟᱦᱮᱸᱜᱼᱟ?
ᱚᱱᱟ ᱠᱚᱫᱚ ᱴᱷᱤᱠ ᱴᱷᱟᱠ ᱢᱟᱱᱮ ᱢᱚᱱᱮ ᱵᱟᱝ ᱦᱮᱜ ᱟᱹᱞᱤᱧ ᱠᱟᱱᱟ᱾
ᱦᱮᱸ ᱦᱮᱸ ᱚᱸᱰᱮ ᱫᱚ ᱢᱟᱱᱮ ᱡᱷᱚᱛᱚ ᱥᱟᱱᱟᱢ ᱫᱮᱵᱼᱫᱮᱵᱟᱞᱳᱠ ᱠᱚ ᱡᱟᱣᱨᱟᱜ ᱛᱟᱦᱮᱸᱜᱼᱟ ᱟᱨᱠᱚ ᱡᱟᱦᱟᱱᱟᱜ ᱠᱚ ᱦᱚᱭᱛᱚ ᱜᱚᱞᱯᱚᱭ ᱛᱟᱦᱮᱸᱜ ᱡᱮ ᱦᱚᱸᱜᱼᱚᱭ ᱡᱮ ᱮᱸ ᱫᱷᱩᱲᱤ ᱫᱷᱟᱹᱨᱛᱤ ᱨᱮ ᱡᱟᱦᱟᱸ ᱜᱚᱴᱟ ᱡᱟᱞᱟᱯᱩᱨᱤ ᱢᱮᱱᱟᱜᱼᱟ ᱚᱸᱰᱮ ᱡᱩᱫᱤ ᱟᱵᱚ ᱢᱟᱹᱱᱢᱤ ᱵᱚᱱ ᱵᱩᱥᱟᱹᱛ ᱫᱟᱲᱮᱭᱟᱠᱚᱣᱟ ᱟᱵᱚ ᱠᱚ ᱫᱮᱵᱟ ᱥᱮᱵᱟ ᱵᱚᱱᱟ᱾ ᱫᱮᱵᱟ ᱥᱮᱵᱟ ᱵᱚᱱ ᱧᱟᱢᱟ ᱚᱝᱠᱟ ᱟᱹᱰᱤ ᱠᱤᱪᱷᱩ ᱜᱚᱞᱯᱚᱭ ᱛᱟᱦᱮᱱᱟ ᱠᱚ ᱚᱱᱟᱜᱮ ᱪᱟᱹᱣᱨᱤᱭᱟᱹ ᱢᱮᱞᱟ ᱫᱚ᱾ ᱟᱫᱚ ᱯᱟᱹᱦᱤᱞ ᱫᱚ ᱦᱟᱱᱮ ᱛᱚᱲᱮ ᱥᱩᱛᱟᱹᱢ ᱛᱮᱠᱚ ᱟᱬᱜᱚᱜ ᱛᱟᱦᱮᱸᱜᱼᱟ ᱛᱚ᱾
ᱦᱮᱸ ᱦᱮᱸ
ᱦᱮᱸ ᱥᱮ ᱵᱟᱝ?
ᱦᱮᱸ ᱦᱮᱸ
ᱟᱨ ᱚᱱᱠᱟ ᱪᱮᱫ ᱠᱟᱹᱦᱱᱤ ᱠᱚᱵᱤᱱ ᱵᱟᱲᱟᱭᱟ ᱢᱟᱱᱮ ᱡᱚᱢᱥᱤᱢ ᱵᱤᱱᱛᱤᱨᱮ
ᱡᱚᱢᱥᱤᱢ ᱵᱤᱱᱛᱤ ᱨᱮ ᱾ ᱦᱩᱸ ᱛᱟᱦᱚᱞᱮ ᱟᱹᱞᱤᱧ ᱵᱮᱱ ᱟᱨ ᱢᱤᱫᱴᱟᱝ ᱠᱩᱠᱞᱤ ᱞᱤᱧ ᱠᱩᱞᱤᱭᱮᱫ ᱵᱤᱱᱟ ᱦᱮᱸ ᱥᱮ ᱾
ᱦᱮᱸ ᱞᱮᱭ ᱵᱤᱱ
ᱦᱮᱸ ᱞᱟᱹᱭ ᱫᱟᱞᱤᱧ ᱥᱟᱶᱟᱨ ᱥᱚᱠᱲᱟ ᱫᱚ ᱚᱠᱟᱨᱮ ᱢᱮᱱᱟᱜ ᱟᱠᱟᱫᱟ? ᱟᱨ ᱚᱠᱚᱭ ᱦᱚᱛᱮᱡ ᱛᱮ ᱦᱩᱸ ᱛᱮᱭᱟᱨ ᱞᱮᱱᱟ ᱟᱨ ᱪᱮᱫ ᱠᱷᱟᱹᱛᱤᱨ ᱱᱚᱜᱼᱱᱚᱣᱟ ᱠᱩᱠᱞᱤ ᱨᱮᱱᱟᱜ ᱛᱮᱞᱟ ᱠᱟᱹᱴᱤᱡ ᱵᱤᱱ ᱞᱟᱹᱭ ᱞᱮᱠᱷᱟᱱ ᱜᱚᱝᱠᱮ
ᱟᱪᱪᱷᱟ ᱟᱪᱪᱷᱟ ᱡᱟᱭᱦᱳᱠ ᱥᱟᱶᱟᱨ ᱥᱚᱠᱲᱟ ᱫᱚ ᱦᱩᱭᱩᱜ ᱠᱟᱱᱟ ᱴᱟᱴᱤ ᱡᱷᱟᱹᱨᱤ ᱜᱟᱸᱰᱟ ᱞᱟᱛᱟᱨ ᱨᱮ ᱛᱟᱦᱮᱸᱜ ᱠᱟᱱᱟ ᱟᱸᱡᱚᱢ ᱛᱟᱦᱚᱞᱮ ᱚᱱᱮ ᱡᱮ ᱢᱤᱫ ᱚᱠ ᱛᱮ ᱢᱟᱨᱟᱝ ᱵᱩᱨᱩ ᱫᱚ ᱞᱩᱢᱟᱹᱝ ᱮ ᱟᱰᱟ ᱞᱮᱫ ᱠᱚ ᱚᱠᱛᱮ ᱴᱟᱴᱤ ᱡᱷᱟᱹᱨᱤ ᱜᱟᱸᱰᱟ ᱨᱮᱱᱟᱜ ᱫᱟᱜ ᱮ ᱴᱟᱴᱮ ᱮᱥᱮᱫ ᱞᱮᱫ ᱞᱮᱫᱟ ᱦᱮᱸ ᱛᱟᱦᱚᱞᱮ ᱚᱸᱰᱮ ᱴᱟᱴᱤ ᱡᱷᱟᱹᱨᱤ ᱜᱟᱸᱰᱟ ᱞᱟ ᱛᱟᱨ ᱨᱮ ᱥᱚᱞᱚᱝ ᱩᱰᱩᱜ ᱞᱮᱱ ᱢᱤᱫᱴᱟᱝ ᱥᱚᱰᱚᱜ ᱥᱚᱠᱲᱟ ᱚᱸᱰᱮ ᱛᱮᱭᱟᱨ ᱞᱮᱱᱟ ᱵᱩᱡᱷᱟᱹᱣ ᱾
ᱦᱮᱸ ᱦᱮᱸ ᱦᱮᱸ ᱾
ᱟᱫᱚ ᱚᱱᱟᱜᱮ ᱥᱟᱶᱟᱨ ᱥᱚᱠᱲᱟ ᱫᱚᱠᱚ ᱢᱮᱛᱟᱜ ᱠᱟᱱᱟ ᱵᱩᱡᱷᱟᱹᱣ ᱛᱮ
ᱦᱮᱸ ᱦᱮᱸ ᱜᱚᱝᱠᱮ ᱾
ᱦᱩᱸ ᱦᱩᱸ ᱾
ᱟᱭᱢᱟ ᱥᱟᱨᱦᱟᱣ ᱱᱚᱣᱟ ᱠᱩᱠᱞᱤ ᱨᱮᱱᱟᱜ ᱛᱮᱞᱟ ᱮᱢ ᱞᱟᱹᱜᱤᱫ ᱟᱹᱞᱤᱧ ᱦᱚᱸ ᱱᱚᱣᱟ ᱫᱚ ᱴᱷᱤᱠ ᱵᱟᱹᱞᱤᱧ ᱵᱟᱰᱟᱭ ᱛᱟᱦᱮᱸᱫ ᱾
ᱟᱪᱪᱷᱟ ᱟᱪᱪᱷᱟ᱾ ᱡᱟᱭᱦᱳᱠ ᱵᱟᱰᱟᱭ ᱡᱚᱝ ᱫᱚ ᱞᱟᱹᱠᱛᱤ ᱠᱟᱱᱟ ᱦᱮᱸ ᱥᱮ ᱵᱟᱝ ᱾
ᱦᱮᱸ ᱦᱮᱸ ᱦᱮᱸ ᱾
ᱛᱟᱦᱚᱞᱮ ᱟᱹᱵᱤᱱ ᱟᱨ ᱚᱱᱠᱟ ᱪᱮᱫ ᱯᱚᱨᱚᱵᱽ ᱠᱚᱵᱤᱱ ᱯᱟᱲᱦᱟᱣ ᱠᱟᱫᱟ ᱡᱚᱢᱥᱤᱢ ᱵᱤᱱᱛᱤ ᱵᱟᱫᱮ ᱟᱨ ᱮᱴᱟᱜ ᱡᱟᱦᱟᱸ ᱟᱵᱚ ᱦᱚᱲᱛᱮ ᱡᱟᱦᱟᱸ ᱢᱮᱱᱟᱜᱼᱟ ᱾
ᱱᱚᱣᱟ ᱟᱵᱚ ᱡᱮᱢᱚᱱ ᱱᱚᱣᱟ ᱵᱟᱦᱟ ᱯᱚᱨᱚᱵᱽ ᱤᱫᱤ ᱠᱟᱛᱮ ᱢᱟᱜᱽ ᱢᱚᱬᱮ ᱯᱚᱨᱚᱵᱽ ᱤᱫᱤ ᱠᱟᱛᱮ ᱱᱚᱣᱟ ᱠᱚ ᱤᱫᱤ ᱠᱟᱛᱮᱫ ᱞᱤᱧ ᱯᱟᱲᱦᱟᱣ ᱟᱠᱟᱫ ᱜᱮᱭᱟ᱾
ᱦᱮᱸ ᱦᱮᱸ ᱾ ᱵᱟ ᱟᱹᱰᱤ ᱱᱟᱯᱟᱭ ᱱᱚᱣᱟ ᱠᱚᱫᱚ ᱵᱟᱰᱟᱭ ᱫᱚᱨᱠᱟᱨ ᱦᱮᱸ ᱥᱮ ᱵᱟᱝ ᱾
ᱦᱮᱸ ᱦᱮᱸ᱾ ᱵᱟᱦᱟ, ᱵᱟᱦᱟ ᱵᱚᱸᱜᱟ ᱪᱮᱫᱟᱜ ᱵᱚᱱ ᱵᱚᱸᱜᱟᱼᱟ ᱱᱚᱣᱟ ᱠᱚ ᱾
ᱦᱮᱸ ᱦᱮᱸ ᱾
ᱛᱟᱨᱯᱚᱨ ᱪᱮᱫᱟᱜ ᱵᱚᱱ ᱥᱚᱨᱦᱟᱭᱚᱜᱼᱟ, ᱪᱮᱫᱟᱜ ᱠᱟᱨᱟᱢ ᱪᱮᱫ ᱠᱷᱟᱹᱛᱤᱨ ᱦᱚᱸᱜ ᱚᱱᱠᱟᱱᱟᱜ
ᱦᱩᱭ ᱾ ᱱᱚᱣᱟ ᱠᱚᱛᱚ ᱵᱟᱰᱟᱭ ᱫᱚᱨᱠᱟᱨ ᱾ ᱥᱩᱫᱷᱩ ᱡᱮ ᱵᱟᱦᱟ ᱵᱚᱸᱜᱟ ᱟᱵᱚᱱ ᱚᱱᱠᱟ ᱫᱚ ᱵᱟᱝ ᱛᱚ, ᱵᱟᱲᱟᱭ ᱦᱩᱭᱩᱜᱼᱟ ᱡᱮ ᱱᱚᱣᱟ ᱫᱚ ᱪᱮᱫ ᱠᱷᱟᱹᱛᱤᱨ ᱛᱮᱵᱚᱱ ᱵᱚᱸᱜᱟ ᱵᱩᱨᱩᱜ ᱠᱟᱱᱟ ᱥᱮ ᱵᱟᱦᱟ ᱦᱩᱭᱩᱜ ᱠᱟᱱᱟ ᱵᱟᱝ ᱾
ᱦᱮᱸ ᱦᱮᱸ ᱾